ᱦᱮᱞᱳᱣ᱾ ᱦᱮᱸ ᱡᱚᱦᱟᱨ ᱜᱮ, ᱥᱟᱹᱜᱩᱱ ᱥᱮᱛᱟᱜ᱾
ᱦᱮᱸ ᱡᱚᱦᱟᱨ ᱜᱮ, ᱥᱟᱹᱜᱩᱱ ᱥᱮᱛᱟᱜ᱾ ᱟᱸᱡᱚᱢ ᱫᱟᱵᱤᱱ?
ᱦᱮᱸ, ᱪᱮᱫ ᱠᱚᱢ ᱪᱤᱠᱟᱹᱭᱫᱟ?
ᱪᱤᱠᱟᱹ ᱵᱟᱝ ᱜᱮ ᱢᱮᱱᱟᱜ ᱞᱤᱧ ᱜᱮᱭᱟ ᱚᱲᱟᱜ ᱨᱮ ᱜᱮ᱾
ᱦᱚᱸ, ᱟᱫᱚ ᱥᱮᱛᱟᱜ ᱵᱮᱲᱟ ᱱᱟᱥᱛᱟ ᱠᱚᱫᱚ ᱦᱩᱭᱮᱱ ᱛᱟᱵᱮᱱᱟ ᱥᱮ ᱵᱟᱝ?
ᱱᱟᱥᱛᱟ ᱠᱚ ᱫᱚ ᱟᱣᱨᱤᱭᱟᱜᱼᱟ, ᱪᱟ ᱜᱮᱞᱤᱧ ᱧᱩᱸ ᱦᱟᱛᱟᱲ ᱟᱠᱟᱫᱟ᱾
ᱚᱸᱻ ᱟ᱾
ᱟᱵᱤᱱ ᱫᱚ?
ᱟᱞᱤᱧ ᱦᱚᱸ ᱚᱱᱠᱟ ᱜᱮ, ᱦᱟᱞᱠᱟ ᱦᱟᱞᱠᱟ ᱧᱩ ᱡᱚᱢ ᱵᱟᱲᱟ ᱠᱚ ᱜᱮ ᱦᱩᱭ ᱠᱟᱱᱟ᱾ ᱱᱟᱥᱛᱟ ᱫᱚ ᱱᱟᱥᱛᱟ ᱦᱩᱭ ᱠᱟᱱᱟ ᱦᱟᱞᱠᱟ ᱦᱟᱞᱠᱟ᱾
ᱛᱟᱦᱚᱞᱮ ᱪᱮᱫ, ᱪᱮᱫ ᱠᱚᱯᱮ ᱪᱤᱠᱟᱹ ᱵᱟᱲᱟᱭᱮᱫᱟ?
ᱪᱤᱠᱟᱹ ᱵᱟᱝ ᱜᱮ ᱱᱚᱜᱼᱚᱭ ᱨᱚᱦᱚᱭ ᱠᱚ ᱞᱟᱜᱟᱣ ᱠᱟᱱᱟ ᱛᱚ ᱚᱲᱟᱜ ᱦᱚᱲ ᱫᱚᱠᱚ ᱵᱟᱹᱫᱽ ᱥᱮᱫ ᱠᱚ ᱥᱮᱱ ᱠᱟᱱᱟ ᱦᱟᱸᱜ᱾
ᱚᱸ, ᱛᱚ ᱟᱹᱵᱤᱱ ᱫᱚ ᱚᱲᱟᱜ ᱨᱮᱜᱮ ᱢᱮᱱᱟᱜ ᱵᱤᱱᱟ?
ᱦᱮᱸ ᱚᱲᱟᱜ ᱨᱮ ᱜᱮ᱾
ᱚᱻ, ᱪᱮᱫ ᱫᱟᱠᱟ ᱩᱛᱩ ᱠᱚ ᱤᱥᱤᱱ ᱠᱚ ᱢᱮᱱ ᱠᱟᱜ ᱵᱤᱱᱟ ᱯᱟᱞᱮᱜ?
ᱦᱮᱸ ᱫᱟᱠᱟ ᱩᱛᱩ ᱤᱥᱤᱱ ᱠᱚ ᱯᱚᱨ, ᱚᱲᱟᱜ ᱨᱮ ᱢᱮᱨᱚᱢ ᱦᱚᱸ ᱢᱮᱱᱟᱜ ᱠᱚᱣᱟ ᱛᱚ ᱠᱚᱣᱟ ᱠᱚ ᱩᱱᱠᱩ ᱠᱚ ᱦᱚᱸ ᱧᱮᱞ ᱵᱟᱲᱟ ᱦᱩᱭᱩᱜ ᱠᱟᱱᱟ᱾
ᱦᱚᱸᱹ ᱛᱤᱱᱟᱹᱜ ᱜᱟᱱ ᱫᱚ ᱢᱮᱨᱚᱢ ᱯᱮ ᱫᱚᱦᱚ ᱠᱟᱣᱱᱟ?
ᱵᱮᱥᱤ ᱫᱚ ᱵᱟᱝ ᱜᱮ ᱳᱭ ᱯᱟᱸᱪ, ᱪᱷᱚᱴᱤ ᱜᱟᱱ ᱢᱮᱱᱟᱜ ᱠᱚᱣᱟ᱾
ᱦᱚᱸ ᱦᱩᱸ, ᱦᱮᱸ ᱛᱚ᱾ ᱟᱹᱥᱩᱞ ᱠᱟᱜ ᱫᱚ ᱫᱚᱨᱠᱟᱨ ᱠᱟᱱ ᱜᱮᱭᱟ, ᱮᱠᱷᱚᱱ ᱥᱚᱸᱜᱮ ᱠᱟᱡᱮ ᱠᱚᱨᱮ ᱠᱚ ᱞᱟᱜᱟᱜ ᱜᱮᱭᱟ ᱮᱠᱷᱚᱱ ᱟᱠᱷᱤᱨᱤᱧ ᱴᱟᱠᱷᱤᱨᱤᱧ ᱠᱚ ᱜᱮᱭᱟ ᱥᱮ᱾
ᱦᱮᱸᱻ ᱦᱮᱸᱻ᱾ ᱡᱤᱱᱤᱥ ᱫᱚᱦᱚ ᱫᱚ ᱵᱷᱟᱜᱮᱭᱟ ᱡᱟᱦᱟᱸ ᱛᱤᱥ ᱠᱚᱨᱮ
ᱦᱮᱸ᱾ ᱛᱟᱦᱞᱮ ᱟᱯᱮ ᱫᱚ ᱟᱯᱮ ᱛᱮᱜᱮ ᱯᱮ ᱨᱚᱦᱚᱭᱮᱜ-ᱟ ᱥᱮ ᱠᱟᱹᱟᱢᱤᱱ ᱢᱩᱱᱤᱥ ᱠᱚᱯᱮ ᱞᱟᱜᱟᱣ
ᱠᱟᱹᱢᱤᱱ ᱠᱚ ᱞᱟᱜᱟᱣ ᱦᱩᱭ ᱠᱟᱱᱟ ᱠᱟᱹᱢᱤᱱ ᱠᱚ᱾ ᱮᱠᱞᱟ ᱛᱮᱫᱚ ᱚᱥᱚᱢᱵᱷᱚᱵ ᱜᱮᱭᱟ, ᱢᱮᱱᱟᱜ ᱜᱮᱭᱟ ᱛᱚ᱾
ᱚ, ᱟᱪᱪᱷᱟᱪ ᱦᱮᱸ᱾ ᱱᱚᱣᱟᱴᱟᱜ ᱵᱟᱭ ᱧᱚᱜ ᱛᱟᱦᱮᱸᱞᱮᱱᱠᱷᱟᱱ ᱫᱚ᱾ ᱪᱮᱫ ᱠᱚ ᱮᱠᱷᱚᱱ ᱮᱠᱞᱟ ᱠᱚᱫᱚ ᱦᱟᱸᱜ ᱮᱴᱠᱮᱴᱚᱬᱮᱜ ᱜᱮᱭᱟ᱾
ᱦᱩᱸ᱾ ᱟᱯᱮ ᱫᱚ ᱛᱟᱦᱞᱮ ᱨᱚᱦᱚᱭ ᱠᱚᱫᱚ?
ᱟᱞᱮ ᱫᱚ ᱦᱟᱸᱜ ᱨᱚᱦᱚᱭ ᱠᱚᱫᱚ ᱦᱟᱸᱜ ᱦᱚᱞᱟᱱᱚᱜ ᱞᱮ ᱠᱟᱹᱴᱤᱡ ᱞᱮ ᱥᱤ ᱦᱚᱪᱚᱣ ᱠᱟᱫᱟ ᱦᱟᱸᱜ᱾ ᱛᱮᱦᱮᱧ ᱟᱨᱚ ᱠᱟᱹᱴᱤᱡ ᱵᱟᱹᱠᱤ ᱢᱮᱱᱟᱜ-ᱟ ᱦᱟᱸᱜ, ᱛᱮᱦᱮᱧ ᱟᱹᱭᱩᱵ ᱜᱚᱫ ᱮᱱ ᱜᱮᱭᱟ᱾ ᱟᱨ ᱦᱚᱞᱟ ᱦᱚᱸ ᱟᱹᱭᱩᱵ ᱱᱟᱞᱤᱧ ᱥᱤ ᱥᱤ ᱛᱮ᱾ ᱟᱨ ᱫᱚᱢᱮ ᱫᱟᱜ ᱦᱮᱡ ᱮᱱᱟ ᱟᱨ ᱚᱲᱟᱜ ᱨᱩᱣᱟᱹᱲ ᱠᱟᱛᱮ ᱦᱚᱸ ᱠᱟᱹᱴᱤᱡ ᱵᱤᱞᱚᱢ ᱜᱚᱫ ᱱᱟᱞᱤᱧ᱾
ᱚ, ᱟᱪᱪᱷᱟ ᱟᱪᱪᱷᱟ᱾
ᱟᱫᱚ ᱦᱟᱸᱜ ᱚᱱᱠᱟ ᱫᱚ ᱦᱟᱸᱜ ᱚᱱᱮ ᱪᱟᱹᱥᱤ ᱠᱚ ᱚᱱᱮ ᱜᱟᱹᱲᱤ ᱠᱚ ᱦᱟᱸᱜ᱾ ᱥᱤ ᱵᱟᱲᱟᱭᱮᱫ ᱠᱚ ᱩᱱᱟᱹᱜ ᱱᱟᱦᱮᱞ ᱠᱚᱫᱚ ᱦᱟᱸᱜ ᱵᱟᱝ ᱠᱚ ᱧᱤᱨᱟ ᱵᱮᱵᱚᱦᱟᱨᱮᱜ-ᱟ᱾ ᱚᱱᱟᱛᱮ ᱟᱫᱚ ᱠᱟᱹᱴᱤᱡ ᱪᱟᱹᱥᱤ ᱠᱚ ᱰᱷᱮᱨ ᱧᱚᱜ ᱠᱚ ᱩᱰᱩᱠ ᱮᱱᱠᱷᱟᱱ ᱟᱫᱚ ᱦᱟᱸᱜ᱾ ᱟᱫᱚ ᱩᱱᱤ ᱥᱤᱭᱳᱜ ᱵᱟᱞᱟ ᱦᱚᱸ, ᱡᱟᱦᱟᱸᱭ ᱥᱤᱭᱮᱫ ᱛᱟᱦᱮᱸᱜ ᱟᱭ ᱩᱱᱤ ᱦᱚᱸ ᱟᱫᱚ ᱢᱟᱱᱮ ᱡᱟᱦᱟᱸ ᱥᱮᱫ ᱜᱮᱠᱚ ᱢᱮᱛᱟᱭ ᱠᱟᱱᱟ ᱚᱱᱛᱮ ᱚᱱᱛᱮ ᱜᱮ ᱤᱫᱤ ᱫᱟᱭ ᱢᱟᱱᱮ᱾ ᱢᱟᱱᱮ ᱯᱟᱸᱡᱟᱭ ᱦᱩᱭᱩᱜ ᱛᱟᱢᱟ ᱩᱱᱤ ᱟᱨ ᱢᱟᱱᱮ ᱨᱮᱯᱮᱡ ᱦᱩᱭᱩᱜ-ᱟᱺ ᱩᱱ ᱚᱠ ᱚᱝᱠᱟ ᱥᱤᱥᱴᱮᱢ᱾
ᱚᱝᱠᱟ ᱜᱮ᱾
ᱨᱮᱯᱮᱡ ᱨᱮᱯᱮᱡ ᱛᱮ ᱟᱫᱚ ᱦᱚᱞᱟ ᱫᱚ ᱦᱟᱸᱜ᱾ ᱥᱤ ᱦᱩᱭᱮᱱ ᱜᱮᱭᱟ ᱵᱟᱝ ᱵᱟᱝᱛᱮ ᱥᱤ ᱠᱮᱫ ᱚᱱᱟ ᱟᱹᱭᱩᱵ ᱮᱱᱟ ᱦᱟᱸᱜ ᱛᱤᱠᱤᱱ ᱨᱮ ᱪᱟᱞᱟᱣ ᱦᱩᱭ ᱠᱟᱱ᱾ ᱟᱨ ᱚᱱᱮ ᱟᱹᱭᱩᱵ ᱢᱟᱱᱮ ᱨᱩᱣᱟᱹᱲ ᱦᱤᱡᱩᱜ ᱠᱟᱱᱟ᱾ ᱪᱟᱹᱥᱤ ᱠᱚ ᱟᱭᱢᱟ ᱞᱮᱱᱠᱷᱟᱱ ᱫᱚ ᱞᱟᱹᱭ ᱤᱧᱟᱹᱜ ᱥᱤ ᱛᱤᱧ ᱢᱮ, ᱱᱩᱭᱮ ᱞᱟᱹᱭᱟ ᱤᱧᱟᱹᱜ ᱥᱤ ᱛᱤᱧ ᱢᱮ᱾ ᱛᱟᱞᱦᱮ ᱠᱷᱟᱱ ᱫᱚ ᱦᱟᱸᱜ᱾ ᱤᱝᱠᱟᱹ ᱠᱟᱛᱮᱜ ᱜᱮ ᱟᱫᱚ ᱚᱱᱮ ᱟᱹᱭᱩᱵ ᱦᱩᱭ ᱮᱱᱟ, ᱟᱫᱚ ᱦᱟᱸᱜ ᱟᱨᱚ ᱛᱮᱦᱤᱧ ᱟᱨᱚ ᱦᱟᱸᱜ ᱪᱟᱞᱟᱜ ᱦᱩᱭᱩᱜ-ᱟ ᱛᱮᱦᱮᱧ᱾ ᱵᱷᱤᱛᱟᱹ ᱠᱚ ᱢᱟᱜᱽ ᱦᱩᱭᱩᱜ-ᱟ᱾
ᱟᱪᱪᱷᱟ᱾
ᱦᱮᱸ ᱟᱫᱚ ᱦᱟᱸᱜ ᱛᱤᱱᱟᱹᱜ ᱜᱟᱱ ᱦᱟᱸᱜ ᱛᱮ ᱠᱚ ᱛᱩ ᱫᱟᱠᱚ ᱥᱮ ᱪᱮᱫᱠᱚ ᱪᱤᱠᱟᱹᱭᱟ? ᱟᱨ ᱛᱮᱦᱮᱧ ᱫᱚᱚ ᱚᱫᱷᱮᱠ ᱟᱨᱚ ᱥᱤ ᱦᱚᱪᱚᱭ ᱦᱩᱭᱩᱜ-ᱟ ᱦᱟᱸᱜ᱾
ᱚ,
ᱦᱩᱸ, ᱟᱪᱪᱷᱟ᱾ ᱛᱟᱦᱞᱮ ᱪᱮᱜ ᱞᱮᱠᱟ ᱚᱱᱮ ᱛᱟᱷᱟᱫᱟᱜ ᱠᱮᱫᱟᱭ ᱥᱮ ᱵᱟᱝ ᱥᱮᱛᱟᱜ ᱨᱮ
ᱥᱮᱛᱟᱜ ᱫᱚ ᱵᱟᱭ ᱫᱟᱜ ᱟᱠᱟᱫᱟ᱾
ᱦᱩᱸ
ᱵᱟᱭ ᱫᱟᱜ ᱠᱟᱫᱟ ᱱᱚᱛᱮ ᱫᱚ ᱛᱮᱦᱮᱧ ᱫᱚ
ᱦᱮᱸᱛᱚ ᱟᱞᱮ ᱱᱚᱛᱮ ᱫᱚ ᱥᱮᱛᱟᱜ ᱨᱮᱜᱮ ᱫᱟᱜ ᱜᱚᱫ ᱠᱮᱫ ᱜᱮᱭᱟᱭ ᱫᱟᱜ ᱦᱚᱸ᱾
ᱦᱮᱸ ᱛᱚᱸ
ᱦᱤᱤᱞ ᱛᱟᱦᱚᱞᱮ ᱨᱤᱢᱤᱞ ᱠᱚ ᱟᱵᱚᱦᱟᱣᱟ ᱠᱚ ᱪᱮᱫ ᱞᱮᱠᱟ ᱚᱱᱛᱮ ᱫᱚ᱾
ᱱᱚᱛᱮ ᱢᱮᱜᱽᱞᱟ ᱢᱮᱜᱽᱞᱟ ᱟᱠᱟᱫᱟᱭ
ᱦᱩᱸ᱾
ᱥᱤᱛᱩᱝ ᱫᱚ ᱠᱷᱩᱵ ᱮᱠᱴᱟ ᱥᱤᱛᱩᱝ ᱫᱚ ᱵᱟᱹᱱᱩᱜ-ᱟ᱾
ᱦᱮᱸᱛᱚ᱾
ᱟᱨ, ᱪᱮᱫ ᱠᱚᱵᱤᱱ ᱪᱤᱠᱟᱹ ᱵᱟᱲᱟᱭᱮᱫᱼᱟ ᱮᱠᱷᱚᱱ ᱱᱤᱛᱚᱜ ᱫᱚ ᱦᱟᱸᱜ
ᱪᱤᱠᱟᱹ ᱟ? ᱚᱲᱟᱜ ᱨᱮᱜᱮ ᱢᱮᱱᱟᱜ ᱞᱤᱧᱟ ᱦᱟᱹᱜ ᱟᱫᱚ ᱦᱟᱸᱜ ᱠᱟᱹᱴᱤᱡ ᱵᱮᱲᱟ ᱧᱚᱜ ᱠᱟᱛᱮ ᱵᱟᱹᱫᱽ ᱠᱚ ᱥᱮᱫ ᱞᱤᱧ ᱪᱟᱞᱟᱜᱼᱟ ᱦᱟᱸᱜ᱾
ᱦᱚᱸ ᱦ ᱠᱟᱢ ᱢᱩᱱᱤᱥ ᱠᱚ ᱞᱟᱹᱜᱤᱫ ᱫᱟᱠᱟ ᱠᱚᱵᱤᱱ ᱤᱫᱤᱭᱟ ᱯᱟᱪᱮᱫ?
ᱦᱳᱭ ᱦᱳᱭ᱾
ᱚ ᱛᱟᱦᱚᱞᱮ? ᱛᱟᱦᱚᱞᱮ? ᱪᱮᱫ ᱠᱚ ᱞᱟᱹᱭᱟ ᱩᱱᱠᱩ ᱨᱚᱜ ᱨᱚᱠᱚᱡ ᱠᱟᱴᱠᱚᱢ ᱜᱚᱸᱜᱟ ᱠᱚᱫᱚᱵᱤᱱ ᱦᱟᱞᱟᱝ ᱵᱟᱲᱟ? ᱚᱠᱟ ᱥᱮ ᱵᱟᱝ ᱛᱟᱦᱚᱞᱮ ᱮᱠᱷᱚᱱ ᱱᱤᱭᱟᱹ ᱵᱚᱨᱥᱟ ᱠᱟᱞ ᱨᱮ?
ᱦᱞᱟᱢ ᱵᱟᱲᱟ ᱦᱩᱭᱩᱜᱼᱼ ᱠᱟᱹᱱ ᱜᱮᱭᱟ᱾
ᱦ ᱛᱟᱦᱚᱞᱮ ᱡᱚᱢ ᱠᱚᱜᱮᱭᱟᱵᱤᱱ ᱛᱚ ᱨᱚᱜᱪ ᱨᱚᱠᱚᱡᱼᱼ ᱜᱚᱸᱜᱟ ᱠᱚ ᱦᱮᱸᱛᱚ᱾ ᱦᱮᱸ ᱟᱨ ᱦᱟᱹᱠᱩ ᱠᱚᱠᱚ ᱧᱟᱢᱚᱜ ᱠᱟᱱᱟ ᱥᱮ ᱵᱟᱝ ᱛᱟᱦᱚᱞᱮ?
ᱦᱟᱹᱠᱩ ᱫᱚ ᱱᱤᱭᱟᱹ ᱫᱷᱟᱣ ᱫᱚ ᱠᱷᱩᱵ ᱮᱠᱴᱟ ᱫᱚ ᱵᱟᱝᱠᱚ ᱧᱟᱢᱚᱜ ᱠᱟᱱᱟ ᱥᱮᱨᱚᱠᱚᱢ ᱫᱚ ᱟᱨᱠᱤ᱾
ᱦᱩᱸ᱾ ᱛᱟᱦᱮ ᱠᱟᱴᱠᱚᱢ ᱛᱮ ᱠᱟᱴᱠᱚᱢ ᱠᱚᱵᱤᱱ ᱥᱟᱵ ᱵᱟᱲᱟ ᱟᱠᱟᱜ ᱠᱚᱣᱟ ᱥᱮ ᱵᱟᱝ?
ᱦᱮᱸ ᱥᱟᱵ ᱠᱟᱜ ᱠᱚᱜᱮᱭᱟᱞᱤᱧ᱾
ᱦᱮᱸ ᱜᱮᱜᱮᱨ ᱜᱮᱭᱟ ᱠᱚᱥᱮ ᱥᱮ ᱵᱟᱝ ᱠᱚ ᱜᱮᱜᱮᱨ ᱜᱮᱭᱟ? ᱜᱮᱨ ᱵᱟᱲᱟ ᱦᱚᱪᱚ ᱠᱟᱱ ᱜᱮᱭᱟᱵᱤᱱ?
ᱦᱮᱸ ᱪᱮᱫᱟᱜᱽ ᱵᱟᱝ᱾
ᱦᱮᱛᱚ᱾ ᱟᱨ ᱜᱚᱝᱜᱷᱟᱼᱼ
ᱟᱯᱮ ᱚᱱᱛᱮ ᱫᱚ ᱛᱟᱦᱚᱞᱮ ᱪᱮᱫ ᱞᱮᱠᱟ?
ᱟᱞᱮ ᱱᱚᱛᱮ ᱦᱚᱸ ᱚᱱᱠᱟᱜᱮ ᱱᱚᱜᱼᱚᱭ ᱛᱚ ᱫᱟᱜ ᱵᱟᱲᱟ ᱜᱚᱫ ᱫᱟᱭ ᱦᱟᱸᱜ᱾ ᱚᱱᱟ ᱜᱚᱝᱜᱷᱟ ᱨᱚᱠᱚᱡ ᱠᱚᱫᱚ ᱠᱚ ᱧᱟᱢ ᱵᱟᱲᱟᱜ ᱠᱟᱱ ᱜᱮᱭᱟ᱾ ᱟᱝᱜᱩ ᱠᱟᱴᱠᱚᱢ ᱠᱚᱫᱚ ᱦᱟᱸᱜ ᱚᱱᱠᱟ ᱫᱚ ᱦᱟᱸᱜᱼᱼ ᱟᱹᱣᱨᱤ ᱧᱮᱞ ᱵᱟᱲᱟ ᱦᱩᱭᱩᱜᱼᱟ ᱟᱫᱷᱟ ᱠᱟᱹᱴᱤᱡᱼᱼ ᱠᱟᱹᱴᱤᱡ ᱦᱟᱸᱜ ᱤᱭᱟᱹ ᱠᱚ ᱦᱟᱸᱜ ᱨᱚᱦᱚᱭ ᱠᱚ ᱥᱟᱨᱫᱤ ᱞᱮᱱᱠᱷᱟᱱ ᱦᱟᱸᱜ ᱢᱟᱱᱮ, ᱫᱟᱜ ᱠᱚ ᱦᱟᱸᱜ ᱰᱷᱮᱨ ᱫᱤᱱ ᱛᱚᱸᱵᱟ ᱤᱭᱟᱹ ᱞᱮᱱᱠᱷᱟᱱ ᱜᱮ ᱦᱟᱜᱽ ᱩᱱᱠᱩ ᱦᱚᱸᱠᱚ ᱵᱤᱞᱤ ᱵᱩᱥᱟᱹᱜ ᱠᱚᱣᱟ ᱠᱚ ᱛᱚ᱾ ᱵᱤᱞᱤ ᱫᱚ ᱦᱚᱭᱛᱚ ᱵᱟᱠᱚ ᱵᱤᱞᱤ ᱠᱚ ᱩᱱᱠᱩ ᱫᱚ ᱦᱚᱯᱚᱱ ᱠᱚᱣᱟ ᱠᱚᱼᱼ ᱛ ᱩᱱᱠᱩ ᱢᱟᱱᱮ ᱚᱱᱠᱟᱜ ᱜᱮ᱾ ᱛᱟᱦᱚᱞᱮ ᱱᱤᱢ ᱜᱷᱟᱹᱲᱤᱡ ᱫᱚ ᱛᱟᱦᱞᱮ ᱦᱟᱹᱠᱩ ᱠᱚᱫᱚ ᱚᱝᱠᱟ ᱫᱚ ᱟᱨᱮ ᱟᱠᱚᱣᱟ ᱛᱟᱦᱚᱞᱮ ᱵᱟᱝ?
ᱵᱟᱵᱟ ᱨᱮᱭᱟ᱾
ᱪᱤᱞᱤ ᱪᱤᱞᱤ ᱦᱟᱹᱠᱩ ᱠᱚ ᱧᱟᱢ ᱵᱟᱲᱟᱜ ᱜᱮᱭᱟ ᱟᱯᱮ ᱚᱱᱟ ᱠᱚᱨᱮ ᱫᱚ?
ᱱᱚᱛᱮ?
ᱦᱮᱸᱼᱼ
ᱟᱞᱤᱧ ᱫᱚ ᱠᱷᱩᱵ ᱮᱠᱴᱚᱢ ᱵᱟᱞᱤᱧ ᱵᱟᱰᱟᱭ ᱜᱮᱭᱟ ᱦᱟᱠᱩ ᱧᱩᱛᱩᱢ ᱠᱚ᱾
ᱦᱟᱹᱠᱩ ᱧᱩᱛᱩᱢ ᱠᱚ ᱵᱟᱵᱤᱱ ᱵᱟᱲᱟᱭᱟ? ᱚᱱᱮ ᱚᱱᱮ ᱡᱚᱢ ᱫᱚ ᱵᱤᱱ ᱵᱟᱲᱟᱭ ᱜᱮᱭᱟ ᱛᱚ ᱛᱟᱦᱟᱞᱮ?
ᱦᱮᱸ ᱚᱵᱚᱥᱥᱳᱭ ᱪᱮᱫᱟᱜ ᱵᱟᱝ ᱩᱱᱠᱩ ᱠᱟᱹᱴᱤᱡ ᱯᱩᱴᱷᱤ ᱠᱚ ᱩᱱᱠᱩ ᱠᱚᱠᱚ ᱧᱟᱢᱚᱜ ᱜᱮᱭᱟ ᱠᱚ᱾
ᱠᱷᱟᱞᱤ ᱯᱩᱴᱤ ᱦᱟᱠᱚ ᱜᱮ᱾
ᱦᱮᱸ ᱛᱟᱯᱚ ᱨᱮ ᱩᱱᱠᱩ ᱟᱵᱟᱨ ᱟᱭᱢᱟ ᱢᱮᱱᱟᱜ ᱠᱚᱣᱟ ᱟᱨ ᱠᱤ ᱧᱩᱛᱩᱢ ᱫᱚᱼᱼ ᱥᱮ ᱨᱚᱠᱚᱢ ᱫᱚ ᱵᱟᱝ ᱞᱤᱧ ᱵᱟᱰᱟᱭ ᱜᱮᱭᱟ᱾
ᱚ ᱦᱮᱸ ᱛᱚ᱾ ᱦᱮᱸ ᱛᱟᱦᱚᱞᱮ ᱠᱟᱴᱠᱚᱢ ᱦᱚᱸ ᱠᱚ ᱞᱟᱹᱭ ᱠᱮᱫ ᱞᱟᱹᱭ ᱫᱟᱠᱚ ᱵᱟᱨ ᱯᱮ ᱨᱚᱠᱚᱢ ᱠᱟᱴᱠᱚᱢ ᱢᱮᱱᱟᱜ ᱠᱚᱣᱟ ᱪᱮᱛᱟᱱ ᱧᱮᱞ ᱠᱟᱜ ᱠᱚᱣᱟᱵᱤᱱ ᱥᱮ ᱵᱟᱝ?
ᱦᱮᱸ ᱧᱮᱞ ᱟᱠᱟᱫ ᱠᱚ ᱜᱮᱭᱟᱞᱤᱧ ᱫᱷᱤᱨᱤ ᱠᱟᱴᱠᱚᱢ ᱠᱚ ᱞᱟᱹᱭ ᱟᱠᱚ ᱩᱱᱠᱩ ᱫᱚ ᱠᱟᱹᱴᱤᱡ ᱠᱚ ᱥᱮᱬᱟ ᱧᱚᱜ ᱜᱮᱭᱟ ᱟᱨᱠᱤ
ᱦᱮᱸ ᱟᱨ ᱦᱚ
ᱟᱨ ᱥᱮ ᱨᱚᱠᱚᱢ ᱫᱚ ᱵᱟᱞᱤᱧ ᱧᱮᱞ ᱟᱠᱟᱫ ᱠᱚᱣᱟ
ᱫᱷᱤᱨᱤ ᱠᱟᱴᱠᱚᱢ ᱟᱨ ᱩᱱᱠᱩ ᱮᱢᱱᱤ ᱠᱟᱴᱠᱚᱢ ᱡᱟᱦᱟᱸ ᱩᱱᱠᱩ
ᱦᱮᱸ ᱦᱮᱸ
ᱱᱚᱨᱚᱢ ᱱᱚᱨᱚᱢ ᱜᱮᱭᱟ. ᱠᱚ ᱫᱷᱤᱨᱤ ᱠᱟᱴᱠᱚᱢ ᱫᱚ ᱠᱟᱹᱴᱤᱡ ᱠᱚ ᱠᱮᱴᱮᱡ ᱧᱚᱜ ᱜᱮᱭᱟ ᱛᱚ ᱟᱨ ᱩᱱᱠᱩ ᱦᱮᱸᱫᱮ ᱦᱮᱸᱫᱮ ᱚᱱᱟ ᱛᱮ ᱫᱷᱤᱨᱤ ᱠᱟᱴᱠᱚᱢ ᱟᱠᱷᱟᱡ ᱠᱟᱴᱠᱚᱢ ᱫᱚ ᱱᱤᱱᱠᱩ ᱜᱮ
ᱚᱻ
ᱟᱯᱮ ᱫᱚ ᱛᱟᱦᱚᱞᱮ ᱪᱮᱫ ᱠᱟ ᱵᱤᱨ ᱫᱤᱥᱚᱢ ᱥᱮ ᱪᱮᱫ ᱞᱮᱠᱟ?
ᱦᱮᱸ ᱟᱞᱮ ᱫᱚ ᱵᱤᱨ ᱫᱤᱥᱚᱢ ᱜᱮ ᱵᱤᱨ ᱫᱤᱥᱚᱢ ᱫᱚ
ᱦᱮᱸ ᱛᱚ, ᱩᱫ ᱯᱩᱴᱠᱟᱹ ᱠᱚᱫᱚ ᱛᱟᱦᱚᱞᱮ ᱚᱢᱚᱱᱚᱜ ᱠᱟᱱᱟ ᱠᱚ ᱥᱮ ᱵᱟᱝ?
ᱦᱮᱸ ᱚᱢᱚᱱᱚᱜ ᱠᱟᱱ ᱜᱮᱭᱟ ᱠᱚ ᱚᱢᱚᱱ ᱫᱚ ᱦᱮᱸ ᱛᱚ ᱦᱟᱸᱜ ᱪᱟᱞᱟᱣ ᱞᱮᱱᱟ ᱠᱚ ᱦᱚᱞᱟᱱᱚᱜ ᱠᱚ ᱪᱟᱞᱟᱣ ᱞᱮᱱ ᱛᱟᱦᱮᱸᱫ-ᱟᱸ ᱚᱲᱟᱜ ᱦᱚᱲ ᱠᱚ ᱪᱟᱞᱟᱣ ᱞᱮᱱ ᱛᱟᱦᱮᱸᱱᱟ ᱥᱟᱸᱜᱮ ᱤᱭᱟ. ᱯᱩᱴᱠᱟᱹ ᱠᱚ ᱦᱟᱞᱟᱝ ᱞᱮᱫ ᱠᱚ ᱛᱟᱦᱮᱸᱱᱟ ᱯᱩᱴᱠᱟᱹ ᱠᱚ ᱩᱫ ᱠᱚ ᱢᱟᱱᱮ
ᱟᱪᱪᱷᱟ
ᱯᱩᱰᱠᱟᱹ ᱩᱫ ᱱᱚᱛᱮ ᱢᱮᱱᱟᱜ ᱟᱠᱟᱫᱟ ᱛᱚᱨᱢᱟᱞ ᱩᱫ ᱢᱮᱱᱟᱜ ᱟᱠᱟᱫᱟ ᱢᱩᱪᱤ ᱩᱫ ᱛᱟᱯᱚᱨ ᱚᱱᱛᱮ ᱯᱟᱴᱠᱟ ᱩᱫ ᱦᱮᱸᱫᱮ ᱯᱟᱴᱠᱟ ᱦᱮᱱᱟᱜ ᱟᱠᱟᱫᱟ ᱞᱤᱯᱤ ᱠᱟᱴᱟ ᱩᱫ ᱢᱮᱱᱟᱜ ᱟᱠᱟᱫᱟ ᱟᱭᱢᱟ ᱨᱚᱠᱚᱢᱟᱜ ᱟᱨ ᱯᱩᱴᱠᱟᱹᱠᱚ ᱢᱮᱱᱟᱜ ᱟᱠᱟᱫ ᱠᱚᱣᱟ ᱟᱨ ᱯᱩᱴᱠᱟᱹ ᱦᱚᱸ ᱵᱟᱨ ᱨᱚᱠᱚᱢ ᱯᱩᱴᱠᱟᱹ ᱦᱚᱲ ᱯᱩᱴᱠᱟᱹ ᱥᱮᱛᱟ ᱯᱩᱴᱠᱟᱹ ᱱᱚᱝᱠᱟ ᱧᱩᱛᱩᱢ ᱠᱟᱜ ᱠᱚᱣᱟ ᱠᱚ ᱯᱩᱴᱠᱟᱹ ᱯᱩᱴᱠᱟᱹ ᱜᱮ ᱦᱚᱲ ᱯᱩᱴᱠᱟᱹ ᱥᱮᱛᱟ ᱯᱷᱩᱴᱠᱟᱹ ᱚᱱᱮ ᱚᱱᱠᱟ, ᱟᱫᱚ ᱠᱚ ᱦᱟᱸᱜ ᱦᱚᱲ ᱯᱩᱴᱠᱟᱹ ᱫᱚ ᱦᱟᱜ ᱢᱟᱱᱮ ᱩᱱᱠᱩ ᱥᱮᱛᱟ ᱯᱩᱴᱠᱟᱹ ᱫᱚ ᱡᱮᱢᱚᱱ ᱢᱟᱱᱮ ᱯᱷᱩᱴᱠᱟᱹ ᱨᱮ ᱥᱟᱞᱟᱜ ᱮᱱᱟ ᱢᱟᱱᱮ ᱩᱵ ᱵᱚᱞᱛᱮ ᱢᱟᱱᱮ ᱨᱮᱦᱮᱫ ᱨᱮᱦᱮᱫ ᱟᱨ ᱠᱤ ᱛᱟᱦᱮᱱᱟ ᱦᱟᱸᱜ ᱱᱮ ᱞᱮᱠᱟ ᱚ ᱚᱱᱟ ᱛᱮ ᱩᱱᱠᱩ ᱫᱚ ᱥᱮᱛᱟ ᱯᱩᱴᱠᱟᱹ ᱠᱚ ᱧᱩᱛᱩᱢ ᱟᱠᱟᱫ ᱠᱚᱣᱟ ᱟᱨ ᱩᱱᱠᱩᱣᱟᱜ ᱦᱚᱲ ᱯᱩᱴᱠᱟᱹ. ᱩᱱᱠᱩ ᱫᱚ ᱦᱟᱸᱜ ᱯᱚᱸᱰ ᱜᱮ ᱦᱟᱸᱜ ᱠᱚ ᱛᱟᱦᱮᱱᱟ ᱩᱱᱠᱩ ᱚᱱᱮ ᱚᱱᱠᱟ ᱚᱱᱮ ᱵᱚᱞᱮ ᱩᱵ ᱪᱤᱠᱟ. ᱬ ᱵᱟᱝ ᱛᱟᱦᱮᱱ ᱛᱟᱠᱚᱣᱟ ᱟᱨ ᱠᱤ ᱚᱱᱟ ᱤᱭᱟᱹ ᱨᱮ ᱩᱱᱠᱩ ᱫᱚ ᱦᱟᱸᱜ ᱥᱮᱛᱟ ᱯᱩᱴᱠᱟᱹ ᱦᱚᱲ ᱯᱩᱴᱠᱟᱹ. ᱟᱞᱮᱭᱟᱜ ᱟᱯᱮ ᱥᱮᱫ ᱫᱚ ᱚᱠᱟ ᱢᱟᱱᱮ ᱚᱠᱟ ᱫᱤᱥᱚᱢ
ᱟᱞᱮ ᱦᱚᱸ ᱵᱤᱨ ᱫᱤᱥᱚᱢ ᱜᱮ ᱟᱞᱮ ᱦᱚᱸ
ᱚ ᱵᱤᱨ ᱫᱤᱥᱚᱢ ᱜᱮ ᱦᱮᱸ ᱛᱚ ᱱᱟᱯᱟᱭᱚᱜ ᱜᱮᱭᱟ ᱛᱟᱦᱚᱞᱮ ᱢᱟ
ᱦᱩᱸ
ᱛᱟᱦᱟᱞᱮ ᱛᱟᱦᱟᱞᱮ ᱚᱱᱛᱮ ᱫᱟᱜ ᱛᱤᱱᱟ. ᱜ ᱡᱚ ᱵᱤᱞᱤ ᱠᱚᱫᱚ ᱮᱠᱷᱚᱱ ᱢᱮᱱᱟᱜ ᱟᱠᱟᱫᱟ ᱥᱮ
ᱥᱮ ᱨᱚᱠᱚᱢ ᱫᱚ ᱦᱟᱸᱜ ᱵᱟᱹᱱᱩᱜ ᱦᱟᱛᱟᱲᱚᱜᱼᱟ ᱱᱤᱛᱳᱜ ᱫᱚ ᱪᱟᱵᱟ ᱢᱟᱱᱮ ᱪᱟᱵᱟ ᱞᱮᱠᱟ ᱪᱟᱵᱟ ᱟᱠᱟᱱᱟ ᱱᱤᱛᱚᱜ ᱫᱚ
ᱦᱮᱸ-ᱦᱮᱸ, ᱦᱮᱸᱛᱚ ᱛᱟᱦᱞᱮ ᱚᱱᱛᱮ ᱩᱫ ᱯᱩᱴᱠᱟᱹ ᱠᱚ ᱚᱢᱚᱱᱚᱜ ᱠᱚᱱᱟ ᱥᱮ ᱵᱟᱝ
ᱦᱮᱸ ᱚᱢᱚᱱᱚᱜ ᱠᱟᱱ ᱜᱮᱭᱟ ᱠᱚ
ᱦᱮᱸᱛᱚ ᱛᱚ ᱟᱵᱤᱱ ᱫᱚ ᱧᱩᱛ... ᱛᱩᱢ ᱠᱚ ᱵᱤᱱ ᱟᱸᱡᱚᱢ ᱵᱟᱲᱟ ᱟᱠᱟᱜ-ᱟ ᱥᱮ ᱵᱟᱝ ᱟᱹᱞᱤᱧ ᱢᱟ ᱟᱹᱰᱤ ᱟᱭᱢᱟ ᱧᱩᱛᱩᱢ ᱠᱚᱞᱤᱧ ᱞᱟᱹᱭ ᱠᱮᱜᱼᱟ
ᱟᱸᱡᱚᱢ ᱫᱚᱞᱤᱧ ᱟᱸᱡᱚᱢ ᱟᱠᱟᱜ ᱜᱮᱭᱟ ᱟᱫᱚ
ᱦᱮᱸ ᱛᱚ, ᱦᱮᱞᱳ!
ᱦᱮᱸ ᱟᱸᱡᱚᱢᱚᱜ ᱠᱟᱱᱟ᱾
ᱦᱮᱸ ᱛᱚ, ᱛᱟᱦᱮᱞᱮ ᱯᱩᱴᱠᱟᱹ ᱠᱚ ᱛᱟᱦᱮᱞᱮ ᱪᱮᱫ ᱠᱚ ᱞᱟᱹᱭᱟ ᱩᱛᱩ ᱵᱚᱱ ᱪᱮᱠᱟ ᱩᱛᱩ ᱵᱟᱲᱟ ᱠᱚᱣᱟ ᱪᱮᱫ ᱞᱮᱠᱟ ᱵᱤᱱ ᱢᱟᱱᱮ ᱩᱛᱩ ᱵᱟᱲᱟᱭ ᱜᱮᱭᱟ?
ᱦᱮᱸ ᱩᱛᱩ ᱵᱟᱲᱟ ᱦᱩᱭᱩᱜ ᱜᱮᱭᱟ᱾
ᱛᱟᱦᱮᱞᱮ‌ ᱪᱮᱫ ᱞᱮᱠᱟ ᱚᱱᱮ ᱞᱮᱴᱚ ᱠᱚ ᱤᱭᱟᱹ ᱯᱮ ᱥᱮ ᱚᱱᱠᱟ ᱥᱩᱲᱮ ᱠᱚ?
ᱮᱢᱱᱤ ᱚᱱᱠᱟ ᱢᱟᱱᱮ ᱦᱮᱸᱻᱦᱮᱸ ᱦᱮᱸ, ᱞᱟᱹᱭᱟᱠᱚ ᱞᱮᱴᱚ ᱫᱚ ᱠᱟᱹᱴᱤᱡ ᱡᱟᱹᱥᱛᱤ ᱧᱚᱜ ᱠᱚ ᱥᱮᱵᱤᱞᱟ᱾
ᱦᱮᱸ?
ᱞᱟᱹᱭᱟ ᱠᱚ ᱞᱮᱴᱚ ᱫᱚ ᱠᱟᱹᱴᱤᱡ ᱡᱟᱹᱥᱛᱤ ᱧᱚᱜ ᱠᱚ ᱥᱤᱵᱮᱞᱟ ᱥᱮ᱾
ᱦᱮᱸ, ᱦᱳᱭ ᱥᱮᱵᱮᱞ ᱫᱚ ᱥᱤᱵᱤᱞ ᱜᱮᱭᱟ ᱡᱷᱚᱛᱚᱱᱟᱜ ᱜᱮ ᱵᱮᱱᱟᱣ ᱞᱮᱠᱷᱟᱡ ᱫᱚ᱾ ᱛᱟᱦᱮᱞᱮ ᱞᱟᱫ ᱠᱟᱛᱮ ᱫᱚᱵᱤᱱ ᱡᱚᱢ ᱟᱠᱟᱫ ᱠᱚᱣᱟ ᱥᱮ ᱵᱟᱝ?
ᱞᱟᱫ ᱠᱟᱛᱮ ᱫᱚ ᱵᱟᱹᱞᱤᱧ ᱡᱚᱢ ᱠᱟᱜ ᱠᱚ-
ᱦᱮᱸᱛᱚ ᱦᱮᱸ ᱟᱹᱰᱤ ᱢᱚᱸᱡᱽ ᱠᱚ ᱵᱩᱡᱷᱟᱹᱜ ᱜᱮᱭᱟ ᱞᱟᱫ ᱠᱟᱛ- ᱛᱮ ᱮᱢᱱᱤ ᱠᱤ ᱫᱩ ᱟᱲᱟᱜ ᱥᱟᱞᱟᱜ ᱮᱢ ᱤᱭᱟᱹ ᱠᱮᱫ ᱠᱚᱣᱟ, ᱟ ᱠᱤᱫᱩ ᱟᱲᱟᱜ ᱥᱟᱞᱟᱜ ᱮᱢ ᱤᱭᱟᱹ ᱠᱮᱫᱟ, ᱥᱟᱵ ᱠᱟᱛᱮᱢ ᱞᱟᱫ ᱠᱮᱫ ᱠᱚᱣᱟ, ᱢᱟᱱᱮ ᱠᱤᱫᱩ ᱟᱲᱟᱜ ᱯᱩᱴᱠᱟᱹᱢ ᱢᱩᱸ ᱦᱩᱱᱟᱹᱝ ᱮᱢ ᱜᱮᱫ ᱠᱮᱫ ᱠᱚᱣᱟ᱾ ᱢᱟᱱᱮ ᱯᱤᱭᱟᱪ ᱢᱟᱹᱨᱤᱪ ᱵᱩᱞᱩᱝ ᱠᱚ ᱢᱮᱥᱟ ᱥᱟᱥᱟᱝ ᱠᱚ ᱠᱟᱹᱴᱤᱡ, ᱳᱱᱮ ᱡᱷᱟᱞ ᱡᱷᱟᱞ ᱧᱚᱜ ᱠᱟᱹᱴᱤᱡ ᱢᱟᱱᱮ ᱵᱩᱞᱩᱝ ᱠᱚᱦᱚᱸ ᱟᱫᱟᱜ ᱞᱮᱠᱟ, ᱟᱨᱮᱢ ᱯᱚᱴᱚᱲᱟ ᱠᱮᱫ ᱠᱚᱛᱮ ᱥᱟᱨᱡᱚᱱ ᱥᱟᱠᱟᱢ ᱨᱮᱢ ᱯᱚᱴᱞᱟ ᱠᱮᱫ ᱠᱚᱛᱮ, ᱟᱫᱚᱢ ᱨᱟᱯᱟᱜ ᱠᱮᱫ ᱠᱚᱣᱟ, ᱚᱱᱮ ᱤᱭᱟᱹ ᱟᱸᱜᱽᱨᱟ ᱨᱮᱢ ᱛᱚᱯ- ᱯᱟ ᱞᱮᱠᱚ ᱠᱷᱟᱱ ᱜᱮ ᱦᱟᱸᱜ ᱩᱸᱠᱩ ᱫᱚ ᱤᱭᱟᱹ ᱠᱚ ᱪᱮ, ᱦᱮᱸ ᱤᱥᱤᱱ ᱞᱮᱱᱠᱷᱟᱱ ᱠᱚ ᱟᱹᱰᱤ ᱢᱚᱡᱽ ᱠᱚ ᱵᱩᱡᱷᱟᱹᱜᱼᱟ, ᱡᱚᱢ ᱜᱮᱞᱟᱭ ᱵᱤᱱ? ᱦᱮᱸ ᱚᱱᱮ ᱚᱱᱠᱟ ᱜᱮ ᱤᱫᱩᱜ ᱠᱚᱜ ᱚᱱᱟ ᱯᱚᱨᱚᱥᱮᱥᱤᱝ ᱠᱚ ᱩᱱᱠᱩ ᱵᱮᱱᱟᱣ ᱦᱩᱭᱩᱜᱼᱟ᱾
ᱟᱪᱻᱪᱷᱟ,
ᱚᱸᱠᱟ᱾
ᱠᱟᱹᱨᱤᱱ ᱫᱟᱥ, ᱥᱤᱢ ᱠᱚᱫᱚ ᱯᱮ ᱪᱟᱥ ᱵᱟᱲᱟ ᱟᱠᱟᱜ‌ ᱠᱚᱣᱟ ᱥᱮᱭᱟ ᱵᱟᱝ?
ᱪᱤᱞᱤ?
ᱥᱤᱢ ᱠᱚᱫᱚ ᱯᱮ ᱪᱟᱥ ᱵᱟᱲᱟ ᱟᱠᱟᱫ ᱠᱚᱣᱟ ᱥᱮ ᱵᱟᱝ?
ᱥᱤᱢ, ᱥᱤᱢ ᱢᱮᱱᱟᱜ ᱠᱚᱣᱟ ᱚᱲᱟᱜ ᱨᱮ᱾ ᱚᱲᱟᱜ ᱨᱮ ᱢᱮᱱᱟᱜ ᱠᱚᱣᱟ ᱥᱤᱢ ᱡᱟᱥᱛᱤ ᱫᱚ ᱵᱟᱹᱱᱩᱜ ᱠᱚᱣᱟ ᱮᱱᱛᱮ